ᱦᱤᱡᱚᱜ ᱠᱟᱱᱟ
ᱦᱮᱸ ᱨᱚᱲᱟ ᱧᱚᱜ ᱠᱟᱱᱟ ᱟᱫᱚ ᱤᱧᱟᱹᱜ ᱨᱚᱲ ᱧᱚᱜ ᱠᱟᱱᱟ ᱥᱮ ᱵᱟᱝ?
ᱦᱮᱸ ᱜᱚᱝᱠᱮ ᱟᱢᱟᱜ ᱨᱚᱲ ᱦᱚᱸ ᱟᱹᱰᱤ ᱱᱟᱯᱟᱭ ᱥᱟᱺᱦᱤᱡ ᱟᱸᱡᱚᱢᱚᱜ ᱠᱟᱱᱟ᱾
ᱟᱪᱪᱷᱟ ᱟᱪᱪᱷᱟᱷᱟ ᱛᱟᱯᱚᱨᱮ ᱜᱚᱝᱠᱮ ᱪᱮᱫ ᱠᱚ ᱪᱤᱠᱟᱹ ᱵᱟᱲᱟᱭᱮᱫ ᱠᱟᱱᱟ ᱱᱤᱭᱟᱹ ᱜᱷᱟᱹᱲᱤᱡ ᱫᱚ?
ᱦᱮᱸ ᱜᱚᱝᱠᱮ ᱱᱤᱭᱟᱹ ᱜᱷᱟᱹᱲᱤᱡ ᱫᱚ ᱟᱞᱮᱥᱮᱫ ᱫᱚ ᱱᱟᱦᱟᱜ ᱦᱚᱞᱟᱭ ᱫᱟᱜ ᱞᱮᱫᱟ ᱟᱫᱚ
ᱟᱪᱪᱷᱟ᱾
ᱤᱧ ᱫᱟᱫᱟ ᱛᱟᱠᱚ ᱫᱚ ᱱᱟᱦᱟᱜ ᱜᱩᱰ ᱜᱚᱡ ᱠᱚ ᱪᱟᱞᱟᱣ ᱞᱮᱱᱟ ᱥᱮᱛᱟᱜ ᱧᱚᱜ ᱨᱮᱜᱮ ᱟᱫᱚ ᱱᱚᱜᱚᱭ ᱱᱤᱭᱟᱹ ᱜᱷᱟᱟᱹᱲᱤᱡ ᱛᱮᱜᱮ ᱠᱚ ᱨᱩᱣᱟᱹᱲᱮ ᱮᱱᱟ ᱟᱫᱚ ᱨᱩᱣᱟᱹᱲ ᱮᱱ ᱠᱷᱟᱡ ᱫᱚᱠᱚ ᱟᱫᱚ ᱱᱩᱠᱩ ᱜᱩᱰᱩ ᱠᱚᱜᱮ ᱱᱟᱦᱟᱜ ᱞᱮ ᱟᱹᱨᱩᱵ ᱥᱟᱯᱷᱟᱹ ᱵᱟᱲᱟ ᱠᱮᱫ ᱠᱚᱣᱟ ᱟᱫᱚ ᱞᱮ ᱫᱩᱲᱩᱵ ᱵᱟᱲᱟᱭ ᱮᱱᱟ᱾ ᱟᱫᱚ ᱜᱚᱢᱠᱮ ᱟᱯᱮᱥᱮᱫ ᱜᱩᱰᱩ ᱠᱳᱠᱚ ᱧᱟᱢᱚᱜ ᱠᱟᱱᱟ ᱥᱮ ᱵᱟᱝ?
ᱜᱩᱰᱩ ᱫᱚ ᱜᱚᱢᱠᱮ ᱟᱞᱮ ᱫᱚ ᱱᱤᱭᱟᱹ ᱚᱠᱛᱚ ᱫᱚ ᱜᱩᱰᱩ ᱞᱟ ᱫᱚ ᱵᱟᱝᱞᱮ ᱪᱟᱞᱟᱜ ᱜᱮᱭᱟ ᱟᱞᱮ ᱫᱚ ᱚᱱᱟ ᱱᱤᱭᱟᱹᱛ ᱦᱩᱲᱩ ᱠᱚ ᱦᱩᱲᱩ ᱠᱚᱠᱚ ᱨᱚᱦᱚᱭᱟ ᱛᱚ ᱟᱹᱰᱤ ᱡᱳᱨᱥᱳᱨ ᱞᱟᱜᱟᱣᱟᱜ ᱠᱟᱱᱟ᱾ ᱟᱫᱚ ᱚᱱᱟᱠ ᱦᱟᱹᱠᱩ ᱠᱚᱞᱮ ᱥᱟᱵ ᱵᱟᱲᱟᱭᱮᱫ ᱠᱚᱣᱟ ᱤᱭᱟᱹᱨᱮ ᱚᱱᱟ ᱵᱟᱹᱭᱦᱟᱹᱲ ᱠᱚᱨᱮ ᱦᱮᱸ ᱵᱟᱝ ᱚᱱᱟ ᱠᱚᱜᱮ ᱱᱤᱭᱟᱹ ᱜᱷᱟᱹᱲᱤᱡ ᱫᱚ᱾
ᱟᱪᱷᱟ᱾ ᱟᱫᱚ ᱟᱞᱮᱥᱮᱫ ᱢᱟ ᱱᱚᱜᱼᱚ ᱱᱚᱝᱠᱟ ᱱᱟᱟᱜ ᱰᱟᱸᱜᱟᱲ ᱠᱚ ᱞᱮᱠᱟᱱ ᱡᱟᱭᱜᱟ ᱠᱚ ᱢᱮᱱᱟᱜᱼᱟ ᱟᱫᱚ
ᱱᱚᱣᱟ ᱤᱭᱟᱹ ᱠᱚᱨᱮ ᱫᱚ ᱱᱚᱣᱟ ᱞᱟᱛᱟᱨ ᱠᱷᱮᱛ ᱠᱚᱨᱮ ᱫᱚ ᱱᱟᱦᱟᱜ ᱦᱳᱲᱳ ᱠᱚᱠᱚ ᱨᱚᱦᱚᱭᱮᱫᱟ ᱟᱫᱚ ᱚᱱᱟ ᱛᱮ ᱫᱟᱜ ᱠᱚ ᱛᱟᱦᱮᱱᱟ ᱚᱱᱟᱛᱮ ᱜᱩᱰᱩ ᱠᱚᱸ ᱦᱚᱸ ᱰᱟᱸᱜᱟ ᱥᱮᱡ ᱠᱚ ᱨᱟᱠᱟᱵᱚᱜ ᱠᱟᱱᱟ ᱟᱨ ᱰᱟᱸᱜᱟ ᱥᱮᱫ ᱠᱚ ᱨᱟᱠᱟᱵᱚᱜ ᱠᱟᱱ ᱠᱷᱟᱡ ᱟᱫᱚ ᱱᱚᱰᱮ ᱫᱚ ᱱᱟᱦᱟᱜ ᱦᱚᱞᱟᱭ ᱫᱟᱜ ᱟᱠᱟᱫᱟ ᱛᱚ ᱟᱫᱚ ᱱᱟᱶᱟ ᱜᱮ ᱠᱚ ᱜᱮᱞᱮᱡᱟ ᱟᱫᱚ ᱱᱟᱦᱟᱜ ᱱᱚᱶᱟ ᱱᱟᱶᱟ ᱜᱮᱞᱮᱡ ᱫᱚ ᱱᱟᱦᱟᱜ ᱛᱷᱚᱲᱟ ᱛᱷᱚᱲᱟ ᱜᱮᱠᱚ ᱜᱮᱞᱮᱡ ᱠᱟᱜᱼᱟ ᱟᱨ ᱧᱮᱞ ᱛᱷᱤᱠᱚ ᱛᱟᱠᱚᱣᱟ ᱱᱚᱜ-ᱚᱭ ᱡᱮ ᱱᱚᱸᱰᱮ ᱫᱚ ᱜᱩᱰᱩ ᱢᱮᱱᱟᱭ ᱜᱮᱭᱟ, ᱚᱱᱮ ᱚᱱᱟ ᱠᱷᱟᱹᱛᱤᱨ ᱜᱮ ᱦᱚᱞᱟᱭ ᱫᱟᱜ ᱞᱮᱫᱟ ᱟᱫᱚ ᱛᱮᱦᱮᱧ ᱥᱮᱛᱟᱜ ᱨᱮ ᱜᱮ ᱠᱚ ᱪᱟᱞᱟᱣ ᱞᱮᱱᱟ ᱟᱫᱚ ᱠᱚ ᱧᱟᱢ ᱟᱠᱟᱫ ᱞᱳᱣᱟ ᱢᱤᱫ ᱜᱷᱟᱹᱲᱤᱡ ᱛᱮᱜᱮ ᱢᱤᱫ ᱵᱮᱜᱽ ᱠᱚ ᱟᱹᱜᱩ ᱠᱮᱫ ᱠᱚᱣᱟ
ᱟᱪᱷᱟ ᱟᱪᱷᱟ ᱟᱷᱟ ᱟᱫᱚ ᱜᱚᱝᱠᱮ ᱟᱞᱮ ᱱᱚᱛ ᱫᱚ ᱱᱚᱜᱼᱚᱭ ᱡᱮᱢᱚᱱ ᱱᱚᱜᱼᱚᱭ ᱟᱸ.. ᱟᱥᱟᱲ ᱵᱚᱸᱜᱟ ᱠᱚ ᱨᱚᱦᱚᱭ ᱯᱩᱨᱟᱹᱣ ᱞᱮᱠᱷᱟᱱ ᱥᱮ ᱟᱞᱮ ᱨᱮᱱ ᱫᱚ ᱜᱚᱢᱠᱮ ᱦᱟᱱᱮ ᱤᱭᱟᱹ ᱫᱚᱢᱮ ᱠᱚ ᱪᱟᱞᱟᱜᱼᱟ ᱪᱮᱫ ᱠᱚ ᱫ...... ᱛᱚᱨᱦᱚᱫ ᱥᱮᱸᱫᱽᱨᱟ ᱵᱩᱡᱷᱟᱹᱣᱜ ᱠᱟᱱᱟ ᱜᱚᱝᱠᱮ ᱛᱚᱨᱚᱦᱚᱫ ᱮᱢ ᱟᱸᱡᱚᱢ ᱟᱠᱟᱜᱼᱟ ᱛᱚᱨᱚᱦᱚᱫ ᱠᱚ?
ᱦᱮᱸ ᱜᱚᱝᱠᱮ ᱧᱮᱞ ᱦᱚᱸ ᱧᱮᱞ ᱵᱟᱲᱟ ᱦᱩᱭ ᱟᱠᱟᱱ ᱜᱮᱭᱟ ᱱᱩᱠᱩ ᱛᱚᱨᱚᱦᱚᱫ ᱫᱚ ᱯᱚᱱᱭᱟ ᱡᱟᱸᱜᱟ ᱢᱮᱱᱟᱜ ᱛᱟᱠᱚ
ᱦᱮᱸ ᱦᱮᱸ, ᱦᱮᱸ ᱯᱩᱱᱭᱟ ᱜᱮ ᱯᱩᱱᱭᱟ ᱜᱮ ᱡᱟᱸᱜᱟ ᱟᱱᱟ ᱠᱚ ᱴᱷᱤᱠ ᱜᱮ ᱜᱚᱝᱠᱮ ᱯᱚᱱᱮ ᱡᱟᱸᱜᱟ ᱟᱨ ᱢᱤᱫᱴᱟᱝ ᱤᱭᱟᱹ ᱪᱩᱯᱤ ᱢᱮᱱᱟᱜ ᱛᱟᱠᱚᱣᱟ ᱟᱹᱰᱤ ᱢᱟᱨᱟᱝ ᱦᱮᱸ ᱚᱻ..
ᱦᱮᱸ...
ᱩᱱᱠᱩ ᱴᱟᱭᱟᱝ ᱠᱚ ᱴᱟᱭᱟᱝ ᱮᱢ ᱧᱮᱞ ᱟᱠᱟᱫ ᱠᱚᱣᱟ ᱥᱮ ᱜᱚᱝᱠᱮ?
ᱦᱮᱸ ᱜᱚᱝᱠᱮ ᱧᱮᱞ ᱦᱩᱭ ᱟᱠᱟᱱᱟ ᱛᱟᱭᱟᱝ
ᱦᱚᱭ ᱩᱱᱠᱩ ᱛᱟᱭᱟᱝ, ᱛᱟᱭᱟᱝ ᱞᱮᱠᱟᱱ ᱠᱚᱜᱮ ᱟᱫᱚ ᱩᱱᱠᱩ ᱫᱚ ᱦᱟᱸᱜ ᱠᱚ ᱦᱩᱰᱤᱧ ᱧᱚᱜ ᱜᱮᱭᱟ ᱦᱮᱸ ᱛᱚᱨᱦᱟᱫ ᱫᱚ ᱛᱚᱨᱦᱚᱫ ᱫᱚ ᱠᱤᱱᱛᱩ ᱵᱟᱨ ᱨᱚᱠᱚᱢ ᱠᱚ ᱢᱮᱱᱟᱜ ᱠᱟᱜ ᱠᱚᱣᱟ ᱢᱤᱫᱴᱟᱝ ᱫᱚ ᱦᱩᱭᱩᱜ ᱠᱟᱱᱟ ᱠᱟᱴ ᱛᱚᱨᱚᱦᱚᱫ ᱟᱨ ᱢᱤᱫᱴᱟᱝ ᱫᱚ ᱟᱹᱰᱤ ᱥᱟᱥᱟᱝ ᱛᱚᱨᱦᱚᱫ ᱦᱚᱸ ᱠᱚ ᱢᱮᱛᱟ ᱠᱚ ᱜᱮᱭᱟ ᱦᱮᱸ ᱥᱮ ᱠᱟᱴ ᱛᱚᱨᱚᱦᱚᱫ ᱫᱚ ᱠᱤᱱᱛᱩ ᱫᱟᱨᱮ ᱠᱚᱠᱚ ᱫᱮᱡ ᱜᱲᱟᱜ ᱦᱳᱭ ᱠᱟᱴ ᱛᱚᱨᱦᱚᱫ ᱜᱚᱢᱠᱮ ᱠᱟᱹᱴᱤᱡ ᱠᱚ ᱢᱟᱨᱟᱝ ᱧᱚᱜ ᱜᱮᱭᱟ ᱟᱨ ᱫᱟᱨᱮ ᱠᱚᱠᱚ ᱫᱮᱡᱚᱜ ᱜᱮᱭ.... ᱤᱭᱟᱹ ᱟᱨ ᱩᱱᱠᱩ ᱡᱟᱦᱟᱸᱭ ᱥᱟᱥᱟᱝ ᱛᱚᱨᱦᱚᱫ ᱩᱱᱠᱩ ᱫᱚ ᱫᱟᱨᱮ ᱫᱚ ᱮᱱᱛᱮ ᱵᱟᱠᱚ ᱫᱮᱡᱚᱜᱼᱟ ᱟᱫᱚ ᱫᱟᱜ ᱠᱚᱨᱮ ᱠᱚ ᱛᱟᱦᱮᱱ ᱜᱮᱭᱟ. ᱫᱟᱜ ᱠᱚᱨᱮ ᱮᱸᱻ ᱰᱩᱵᱩᱡᱚᱜ ᱜᱮᱭᱟ. ᱠᱚ ᱦᱮᱸᱥᱮ ᱦᱳᱭ ᱟᱫᱚ ᱚᱱᱛᱮ ᱦᱮᱸ ᱟᱫᱚ ᱟᱞᱮ ᱫᱚ ᱱᱚᱜ ᱚᱭ ᱵᱤᱨ ᱥᱮᱸᱫᱮᱨᱟ ᱫᱚᱢᱮ ᱠᱚ ᱪᱟᱞᱟᱜ-ᱟ ᱩᱱᱠᱩ ᱛᱚᱨᱦᱚᱫ ᱥᱮᱸᱫᱮᱨᱟ ᱱᱚᱜ-ᱚᱭ ᱫᱟᱜᱟᱭ ᱥᱮ ᱛᱟᱦᱚᱞᱮ ᱠᱷᱟᱱ ᱩᱱᱠᱩ ᱦᱟᱸᱜ ᱚᱱᱟ ᱠᱷᱩ ᱩᱰᱩᱠ ᱠᱟᱛᱮ ᱠᱚ ᱡᱮᱨᱮᱨ ᱠᱚᱜ-ᱟ ᱚᱱᱟ ᱤᱭᱟᱹ ᱠᱚᱨᱮ ᱪᱮᱫ ᱠᱚ ᱢᱮᱛᱟᱜ-ᱟ ᱫᱟᱜ ᱠᱚᱨᱮ ᱤᱭᱟᱹ ᱠᱚᱨᱮ ᱥᱤᱛᱩᱝ ᱨᱮ ᱟᱨᱠᱤ ᱠᱤ ᱦᱮᱸᱻ ᱛᱚ ᱟᱯᱮ ᱚᱱᱛᱮ ᱜᱚᱝᱠᱮ ᱛᱚᱨᱦᱚᱫ ᱥᱮᱸᱫᱽᱨᱟ ᱠᱚ ᱵᱟᱝᱯᱮ ᱪᱟᱞᱟᱜ ᱜᱮᱭᱟ?
ᱦᱮᱸ ᱜᱚᱢᱠᱮ ᱛᱚᱨᱚᱦᱚᱫ ᱛᱚ ᱥᱮᱸᱫᱨᱟ ᱫᱚ ᱵᱟᱝᱞᱮ ᱪᱟᱞᱟᱜ ᱜᱮᱭᱟ ᱟᱫᱚ ᱥᱮᱸᱫᱨᱟ ᱚᱠᱛᱚ ᱠᱚᱨᱮ ᱱᱩᱠᱩ ᱛᱚᱨᱚᱦᱚᱫ ᱠᱚᱠᱚ ᱧᱟᱢ ᱞᱮᱠᱚ ᱠᱷᱟᱱ ᱱᱟᱦᱟᱜ ᱜᱚᱡ ᱫᱚᱠᱚ ᱜᱚᱡ ᱠᱚ ᱜᱮᱭᱟ ᱟᱨ ᱱᱩᱠᱩ ᱛᱚᱨᱦᱚᱫ ᱡᱤᱞ ᱫᱚ ᱡᱚᱢ ᱟᱠᱚ ᱟᱫᱚ ᱠᱚ ᱞᱟᱹᱭᱟ ᱵᱟᱝᱢᱟ ᱟᱹᱰᱤ ᱥᱤᱵᱤᱞ ᱜᱮ ᱟᱨ... ᱯᱟ. ᱱᱟᱦᱟᱸᱜ ᱠᱚ ᱞᱟᱹᱭ ᱜᱮᱭᱟ ᱱᱚᱣᱟ ᱛᱚᱨᱦᱚᱫ ᱡᱤᱞ ᱫᱚ ᱟᱹᱰᱤ ᱥᱤᱵᱤᱞ ᱜᱮᱭᱟ ᱟᱨ ᱱᱚᱶᱟᱨᱮ ᱪᱮᱫ ᱠᱚ ᱪᱚᱸ ᱱᱟᱦᱟᱜ ᱱᱤᱸᱵᱩ ᱥᱟᱠᱟᱢ ᱠᱚᱠᱚ ᱞᱟᱜᱟᱣᱟᱜ-ᱟ ᱱᱟᱦᱟᱜ ᱜᱚᱢᱠᱮ ᱦᱮᱸ
ᱟᱨ ᱱᱚᱣᱟ ᱱᱮᱸᱵᱩ ᱥᱟᱠᱟᱢ ᱠᱚᱠᱚ ᱞᱟᱜᱟᱣᱟᱜ ᱛᱮ ᱱᱚᱝᱠᱟ ᱠᱚ ᱞᱟᱹᱭᱟ ᱟᱹᱰᱤ ᱥᱤᱵᱤᱞ ᱡᱟᱦᱟᱸ ᱱᱟᱦᱟᱜ ᱚᱱᱟ ᱥᱤᱬᱤᱡ ᱥᱳ ᱴᱟᱜ ᱛᱟᱦᱮᱱᱟ ᱚᱱᱟ ᱫᱚ ᱱᱟᱦᱟᱜ ᱵᱟ ᱫᱚ ᱵᱟᱝ ᱛᱟᱦᱮᱱᱟ ᱟᱫᱚ ᱜᱚᱢᱠᱮ ᱟᱞᱮ ᱫᱚ ᱱᱚᱶᱟ ᱛᱚᱨᱦᱚᱫ ᱡᱚᱢ ᱠᱟᱛᱮ ᱩᱱᱩᱠᱩᱣᱟᱜ ᱦᱟᱨᱛᱟ ᱠᱚᱦᱚᱸ ᱠᱚ ᱡᱚᱜᱟᱣ ᱫᱚᱦᱚ ᱠᱟᱜ-ᱟ ᱟᱞᱮ ᱥᱮᱫ ᱫᱚ, ᱟᱨ ᱚᱱᱛᱮ ᱟᱯᱮ ᱥᱮᱫ?
ᱦᱮᱸ ᱜᱚᱢᱠᱮ ᱟᱞᱮ ᱥᱮᱫ ᱦᱚᱸ ᱩᱱᱠᱩ ᱛᱚᱨᱦᱚᱫ ᱡᱟᱦᱟᱸ ᱦᱟᱨᱛᱟ ᱠᱟᱛᱷᱟᱢ ᱞᱟᱹᱭ ᱠᱮᱜ-ᱟ ᱟᱞᱮ ᱫᱚ ᱦᱟᱨᱛᱟ ᱫᱚ ᱞᱮ ᱦᱟᱸᱜ ᱞᱮ ᱟᱸᱻ ᱡᱚᱜᱟᱣ ᱫᱚᱦᱚ ᱠᱟᱜ-ᱟ ᱛᱟᱦᱚᱞᱮ ᱵᱟᱱᱟᱢ ᱮᱢ ᱧᱮᱞ ᱟᱠᱟᱜ-ᱟ ᱜᱚᱢᱠᱮ ᱵᱟᱱᱟᱢ ᱥᱟᱱᱛᱟᱲ ᱠᱚ ᱡᱟᱦᱟᱸ ᱠᱚ ᱟᱨ ᱥᱮᱨᱮᱧ ᱥᱤᱯᱨᱮᱧ ᱨᱮ ᱠᱚ ᱵᱮᱵᱚᱦᱟᱨ-ᱟ ᱥᱮ ᱵᱟᱱᱟᱢ ᱠᱚ ᱠᱮᱸ ᱠᱚᱭᱟ
ᱦᱳᱭ ᱜᱚᱝᱠᱮ ᱧᱮᱞ ᱵᱟᱲᱟ
ᱦᱳᱭ ᱚᱱᱮ ᱚᱱᱟ ᱟᱞᱮ ᱫᱚᱞᱮ ᱫᱟᱵᱟ ᱚᱱᱟ ᱛᱮᱜᱮ ᱱᱚᱣᱟ ᱛᱮ ᱛᱟᱨᱯᱚᱨᱮ ᱵᱟᱹᱨᱩᱰᱟᱝ ᱨᱮᱱᱟᱜ ᱚᱱᱟ ᱦᱟᱨᱛᱟ ᱛᱮ ᱦᱮᱸ ᱥᱟᱱᱟᱢ ᱠᱚᱠᱚ ᱫᱟᱯ ᱵᱟᱲᱟᱭ ᱜᱮᱭᱟ ᱟᱞᱮ ᱫᱚ ᱱᱚᱛᱮ ᱚᱱᱟ ᱜᱮᱞᱮ ᱵᱮᱵᱚᱦᱟᱨ ᱜᱮᱭᱟ ᱡᱟᱹᱥᱛᱤ ᱟᱫᱚ ᱮᱱᱛᱮ ᱩᱱᱠᱩ ᱡᱟᱦᱟᱸ ᱛᱚᱨᱚᱦᱚᱫ ᱡᱤᱞ ᱥᱮ ᱜᱚᱝᱠᱮ ᱥᱟᱹᱨᱤ ᱜᱮ ᱛᱚᱨᱦᱚᱫ ᱡᱤᱞ ᱫᱚ ᱟᱹᱰᱤ ᱜᱮ ᱥᱤᱵᱤᱞᱟ ᱦᱮᱸᱥᱮ ᱚᱱᱠᱟ ᱢᱤᱫ ᱫᱷᱟᱣ ᱚᱱᱠᱟ ᱡᱚᱢ ᱦᱩᱭᱞᱮᱱ ᱛᱟᱦᱮᱸᱫ ᱛᱚᱨᱦᱚᱜ ᱡᱤᱞ ᱛᱚ ᱥᱟᱹᱨᱤ ᱜᱚᱝᱠᱮ ᱡᱮᱢᱚᱱ ᱡᱟᱦᱟᱸ ᱞᱮᱠᱟ ᱡᱟᱝ ᱛᱟᱦᱮᱸ ᱦᱚᱪᱚᱱ ᱛᱟᱠᱚ ᱠᱤᱱᱛᱩ ᱟᱹᱰᱤ ᱡᱳᱨ ᱠᱩ ᱥᱤᱵᱤᱞᱟ ᱦᱮᱸ ᱥᱮ ᱵᱟᱝ
ᱦᱳᱭ ᱜᱚᱢᱠᱮ ᱟᱫᱚ ᱤᱧ ᱫᱚ ᱦᱮᱸ ᱜᱚᱝᱠᱮ ᱤᱧ ᱫᱚᱱᱟᱜ ᱵᱟᱝ ᱤᱧ ᱡᱚᱢ ᱵᱟᱲᱟ ᱟᱠᱟᱫᱟ ᱟᱫᱚ ᱡᱟᱦᱟᱸ ᱞᱮᱠᱟ ᱱᱟᱜ ᱩᱱᱠᱩ ᱠᱚ ᱞᱟᱹᱭ ᱮᱫᱟ ᱮᱠᱟᱞ ᱥᱤᱵᱤᱞ ᱜᱮ ᱟᱹᱭᱠᱟᱹᱜ-ᱟ ᱱᱩᱠᱩ ᱛᱚᱨᱦᱚᱫ ᱡᱤᱞ ᱫᱚ ᱟᱫᱚ ᱚᱱᱟ ᱛᱮᱜᱮ ᱱᱟᱦᱜ ᱤᱧ ᱱᱚᱜ-ᱚ ᱱᱚᱣᱟ ᱠᱚ ᱫᱚᱠᱚ ᱜᱚᱡ ᱠᱚ ᱜᱮᱭᱟ ᱟᱨ ᱡᱚᱢ ᱦᱚᱸᱠᱚ ᱡᱚᱢ ᱠᱚ ᱜᱮᱭᱟ ᱟᱫᱚ ᱱᱩᱠᱩ ᱛᱚᱨᱦᱚᱫ ᱱᱚᱣᱟ ᱦᱟᱨᱛᱟ ᱛᱮ ᱱᱟᱦᱟᱜ ᱟᱞᱮ ᱥᱮᱫ ᱫᱚ ᱱᱚᱜ-ᱚ ᱱᱚᱝᱠᱟᱱ ᱯᱷᱮᱱᱴᱚᱲ ᱵᱟᱱᱟᱢ ᱠᱚᱠᱚ ᱵᱮᱱᱟᱣ-ᱟ ᱡᱟᱦᱟᱸ ᱫᱚ ᱯᱷᱮᱫ ᱵᱟᱱᱟᱢ ᱠᱚ ᱢᱮᱛᱟᱜ ᱠᱟᱱᱟ ᱚᱱᱟ ᱵᱟᱱᱟᱢ ᱱᱟᱦᱟᱜ ᱟᱫᱚ ᱦᱮᱸ ᱟᱫᱚ ᱚᱱᱠᱟᱱᱟᱜ ᱠᱚ ᱵᱮᱱᱟᱣ-ᱟ ᱟᱨ ᱟᱹᱰᱤ ᱵᱷᱟᱹᱜᱤ ᱜᱮ ᱥᱟᱰᱮᱭᱟ ᱱᱟᱦᱟᱜ ᱚᱠᱚᱭ ᱠᱚ ᱵᱮᱱᱟᱣ ᱠᱚ ᱠᱚ ᱵᱟᱲᱟᱭᱟ ᱟᱨ ᱱᱩᱠᱩ ᱫᱚ ᱱᱚᱣᱟ ᱦᱟᱨᱛᱟ ᱠᱚ ᱫᱚ ᱮᱠᱟᱞ ᱛᱮᱜᱮ ᱠᱚ ᱦᱟᱛᱟ ᱱᱟᱦᱟᱜ ᱵᱟᱠᱚ ᱵᱟᱹᱜᱤᱭᱟᱜᱼᱟ ᱦᱟᱨᱛᱟ ᱦᱚᱸ
ᱟᱪᱷᱟ ᱟᱪᱷᱟ ᱟᱪᱷᱟ ᱦᱮᱸ ᱟᱫᱚ ᱠᱷᱟᱱ ᱚᱱᱟ ᱠᱟᱛᱷᱟᱢ ᱞᱟᱹᱭ ᱠᱮᱫ ᱠᱷᱟᱱ ᱢᱤᱫᱴᱟᱝ ᱠᱟᱛᱷᱟ ᱩᱭᱦᱟᱹᱨ ᱦᱮᱡ ᱟᱫᱤᱧᱟ ᱦᱮᱸ ᱟᱞᱮ ᱱᱚᱛᱮ ᱜᱚᱝᱠᱮ ᱵᱟᱹᱨᱩᱰᱟᱝ ᱥᱮᱸᱫᱽᱨᱟ ᱞᱮ ᱪᱟᱞᱟᱜᱼᱟ ᱱᱮᱛᱟᱨ ᱜᱮ ᱟᱫᱚ ᱵᱟᱹᱨᱩᱰᱟᱝ ᱟᱫᱚ ᱠᱤᱪᱷᱩ ᱠᱚᱫᱚ ᱟᱹᱰᱤ ᱜᱟᱱ ᱞᱮ ᱜᱚᱡ ᱠᱚᱣᱟ ᱛᱚ ᱚᱱᱟ ᱯᱩᱠᱷᱨᱤ ᱛᱷᱟᱨᱮ ᱠᱚᱨᱮ᱾ ᱟᱫᱚ ᱚᱠᱚᱭ ᱠᱚᱫᱚ ᱞᱟᱹᱭᱟ ᱠᱚ ᱪᱮᱫ ᱫᱚ ᱚᱲᱟᱜ ᱮᱢ ᱤᱫᱤ ᱠᱚᱣᱟ ᱛᱟᱦᱚᱞᱮ ᱚᱲᱟᱜ ᱵᱟᱝ ᱠᱟᱛᱮ ᱱᱚᱛᱮ ᱨᱮᱸᱜᱮ ᱠᱷᱟᱞᱮ ᱢᱮ ᱦᱮᱸᱥᱮ ᱠᱷᱟᱞ ᱠᱟᱛᱮᱜ ᱟᱫᱚ ᱮᱱᱛᱮ ᱟᱝ ᱵᱟᱹᱨᱩᱰᱟᱝ ᱫᱚ ᱦᱟᱸᱜ ᱢᱤᱫᱴᱟᱝ ᱜᱟᱹᱰᱤ ᱠᱟᱜ-ᱟ ᱠᱚ ᱡᱟᱦᱟᱸ ᱠᱚᱨᱮ ᱠᱚ ᱛᱟᱦᱮᱸᱱᱟ ᱥᱮ ᱵᱟᱹᱨᱩᱰᱟᱝ ᱦᱟᱸᱜ ᱜᱮᱠᱚ ᱜᱟᱹᱰᱤ ᱠᱟᱜ-ᱟ ᱨᱟᱠᱟᱵ ᱡᱟᱣᱨᱟᱜᱼᱟ ᱟᱨ ᱡᱚᱠᱷᱚᱱ ᱦᱚᱲᱮᱢ ᱪᱟᱞᱟᱜ-ᱟ ᱫᱚᱱ ᱜᱚᱫ ᱠᱟᱜ ᱠᱚᱣᱟ ᱦᱮᱸᱥᱮ ᱫᱟᱜ ᱨᱮ ᱯᱩᱠᱷᱨᱤ ᱫᱟᱜ ᱠᱚᱨᱮ ᱟᱫᱚ ᱮᱱᱛᱮ ᱜᱚᱝᱠᱮ ᱩᱱᱠᱩ ᱠᱚ ᱢᱟᱱᱮ᱾ ᱠᱷᱟᱞ ᱠᱟᱛᱮᱜ ᱞᱮ ᱪᱤᱠᱟᱹ ᱠᱚᱣᱟ᱾ ᱚᱱᱠᱟᱜ ᱜᱮ ᱢᱟᱱᱮ ᱯᱩᱨᱟᱹ ᱤᱭᱟᱹ ᱧᱚᱜ ᱞᱮ ᱠᱷᱟᱞ ᱠᱮᱹᱠᱚᱣᱟ ᱟᱨ ᱚᱱᱠᱟ ᱜᱮ ᱠᱟᱰᱮᱡ ᱠᱚ ᱵᱤᱫ ᱠᱟᱛᱮᱫ ᱟᱫᱚ ᱦᱟᱨᱛᱟ ᱠᱚ ᱚᱱᱠᱟ ᱜᱮᱞᱮ ᱤᱭᱟᱹ ᱠᱟᱜᱼᱟ ᱡᱮᱢᱚᱱ ᱮᱢᱚᱱ ᱧᱮᱞᱚᱜᱼᱟ ᱡᱮᱱᱚ᱾ ᱦᱮᱸᱟ ᱵᱟᱨᱩᱵᱟᱝ ᱥᱟᱹᱨ ᱜᱮ ᱫᱩᱲᱩᱹᱵ ᱟᱠᱟᱱ ᱞᱮᱠᱟ ᱦᱚᱸ ᱥᱮ ᱦᱸ ᱟᱨ ᱚᱱᱠᱟ ᱦᱚᱲ ᱠᱚᱠᱚ ᱪᱟᱞᱟᱜᱼᱟ ᱜᱟᱴ ᱛᱮᱠᱚ ᱛᱩᱧ ᱠᱚᱣᱟ ᱦᱮᱸ ᱥᱮ ᱟᱫᱚ ᱮᱲᱮᱱᱟᱜ ᱜᱮ ᱵᱟᱹᱱᱩᱜ ᱠᱚᱣᱟ ᱥᱩᱫᱩ ᱠᱷᱟᱹᱞᱤ ᱜᱮᱠᱚ ᱠᱩᱣᱚᱜᱼᱟ ᱠᱟᱨᱚᱱ ᱟᱞᱮ ᱢᱟ ᱦᱟᱨᱛᱟ ᱞᱮ ᱫᱚᱦᱚ ᱟᱠᱟᱫᱼᱟ ᱦᱮᱸ ᱵᱟᱝ ᱚᱱᱠᱟᱭ ᱜᱮᱭᱟᱹᱞᱮ ᱟᱞᱮ ᱱᱚᱛᱮ ᱨᱟᱹᱥᱠᱟᱹ ᱵᱩᱡᱷᱟᱹᱜᱼᱟ ᱜᱚᱝᱹᱠᱮ ᱚᱱᱠᱟ ᱫᱚ ᱦᱮᱸ
ᱦᱮᱸ ᱱᱚᱜᱼᱚ ᱱᱚᱝᱠᱟ ᱛᱟᱦᱚᱞᱮ ᱟᱯᱮ ᱫᱚ ᱟᱫᱚ ᱛᱟᱦᱚᱞᱮ ᱜᱚᱝᱠᱮ ᱱᱚᱣᱟ ᱛᱚᱨᱦᱚᱫ ᱪᱟᱢ ᱦᱟᱨᱛᱟ ᱛᱮ ᱱᱟᱦᱟ-ᱜ ᱱᱚᱜᱼᱚ ᱱᱚᱣᱟ ᱯᱷᱮᱱᱴᱚᱲ ᱵᱟᱱᱟᱢ ᱥᱮᱨ ᱮᱨ ᱨᱮᱛᱟ ᱵᱟᱱᱟᱢ ᱠᱚ ᱱᱟᱦᱟᱜ ᱱᱚᱝᱼᱠᱟᱱᱟᱜ ᱫᱚ ᱟᱯᱮ ᱥᱮᱫ ᱫᱚ ᱠᱚ ᱵᱮᱱᱟᱣ ᱵᱟᱲᱟ-ᱭ ᱜᱮᱭᱟ ᱥᱮ ᱵᱟᱝ
ᱦᱮᱸ ᱜᱚᱝᱠᱮ ᱚᱱᱟ ᱯᱮᱱᱴᱚᱞ ᱵᱟᱱᱟᱢ ᱫᱚ ᱦᱟᱸᱜ ᱟᱞᱮ ᱱᱚᱱᱛᱮ ᱫᱚ ᱚᱱᱠᱟ ᱫᱚ ᱵᱟᱝ ᱧᱮᱞᱚᱜᱼᱟ ᱟᱫᱚ ᱟᱯᱮ ᱱᱚᱛᱮ ᱫᱚ ᱨᱮᱛᱟᱵᱟᱱᱟᱢ ᱜᱮ ᱡᱟᱹᱥᱛᱤ ᱟᱫᱚ ᱟᱞᱮᱭᱟᱜ ᱚᱱᱟ ᱥᱮᱨᱮᱧ ᱛᱟᱞ ᱫᱚ ᱚᱱᱠᱟᱱ ᱧᱚᱜ ᱜᱮᱭᱟ ᱫᱚ᱾ ᱟᱫᱚ ᱤᱱᱟᱹ ᱤᱭᱟᱹ ᱛᱮ ᱠᱤᱱᱛᱩ ᱦᱮᱸ ᱚᱱᱟ ᱞᱮᱠᱟ ᱞᱟ ᱛᱮᱸ ᱫᱚ ᱚᱱᱟ ᱡᱟᱹᱥᱛᱤ ᱯᱤᱭ ᱛᱮ ᱚᱱᱟ ᱨᱮᱛᱟᱵᱟᱱᱟᱢ ᱜᱮ ᱦᱸ ᱵᱮᱵᱚᱦᱟᱨ ᱧᱚᱜ ᱜᱮᱭᱟ ᱦᱳᱭ ᱠᱟᱨ ᱠᱮ ᱟᱨ ᱟᱯᱮ ᱚᱱᱛᱮ ᱜᱚᱝᱠᱮ ᱵᱟᱱᱟᱨ ᱜᱮ ᱥᱮ ᱪᱮᱫ
ᱦᱮᱸ ᱜᱚᱝᱠᱮ ᱟᱫᱚ ᱱᱟᱦᱟᱜ ᱱᱚᱜᱼᱚ ᱱᱚᱣᱟ ᱨᱮᱛᱟ ᱵᱟᱱᱟᱢ ᱦᱚᱸ ᱟᱞᱮ ᱥᱮᱫ ᱫᱚ ᱢᱮᱱᱟᱜ ᱫᱚ ᱢᱮᱱᱟᱜ ᱜᱮᱭᱟ ᱟᱫᱚ ᱦᱮᱸ ᱩᱱᱟᱹᱜ ᱫᱚ ᱦᱚᱸ ᱱᱟᱦᱟᱜ ᱵᱟᱹᱱᱩᱜᱼᱟ ᱾ ᱟᱨ ᱠᱚᱢ ᱧᱚᱜ ᱜᱮ ᱢᱮᱱᱟᱜᱼᱟ ᱟᱨ ᱵᱟᱹᱲᱛᱤ ᱫᱚ ᱱᱟᱦᱟᱜ ᱞᱟᱹᱭ ᱜᱟᱱᱚᱜᱼᱟ ᱱᱚᱜᱼᱚ ᱱᱚᱣᱟ ᱯᱷᱮᱱᱴᱲ ᱵᱟᱱᱟᱢ, ᱥᱟᱶᱛᱮ ᱱᱚᱜᱼᱚ ᱱᱚᱣᱟ ᱵᱟᱯᱞᱟ ᱠᱚᱨᱮ ᱫᱚ ᱱᱟᱦᱟᱜ ᱱᱚᱝᱼᱠᱟᱱ, ᱦᱟᱨᱢᱚᱱᱤ ᱵᱟᱱᱟᱢ᱾ ᱥᱮ ᱟᱨᱦᱚᱸ ᱱᱚᱜᱼᱚ ᱱᱚᱝᱼᱠᱟᱱᱟᱜ ᱟᱭᱢᱟ ᱨᱟᱹᱥᱠᱟᱹ ᱛᱮᱱᱟᱜ ᱱᱟᱦᱟᱜ ᱠᱩ ᱮᱸ ᱡᱮᱡᱟᱨ ᱟᱜ ᱢᱮᱱᱟᱜ ᱛᱟᱠᱚᱣᱟ ᱱᱚᱜᱼᱚ ᱱᱚᱝᱠᱟ ᱠᱚ ᱟᱹᱜᱩ ᱠᱮᱜᱼᱟ ᱾ ᱜᱚᱝᱠᱮ ᱛᱟᱦᱚᱞᱮ ᱟᱯᱮ ᱥᱮᱫ ᱵᱟᱯᱞᱟ ᱠᱚᱫᱚ ᱚᱠᱟᱞᱮᱠᱟ ᱦᱩᱭᱩᱜ ᱠᱟᱱᱟ ᱜᱚᱝᱠᱮ?
ᱵᱟᱯᱞᱟ ᱜᱚᱝᱠᱮ ᱱᱤᱭᱟᱹ ᱜᱷᱟᱹᱲᱤᱡ ᱫᱚ ᱱᱚᱜᱼᱚᱭ ᱛᱚ ᱦᱚᱞᱟ ᱢᱟᱫᱷᱮᱨ ᱨᱮᱜᱮ ᱵᱟᱯᱞᱟ ᱪᱟᱞᱟᱣᱼᱟᱱᱟ ᱦᱮᱸ ᱟᱫᱚ ᱜᱚᱝᱠᱮ ᱵᱟᱯᱞᱟ ᱫᱚ ᱮᱢᱚᱱ ᱵᱮᱯᱟᱨᱚᱜ ᱠᱟᱱᱟ ᱱᱟᱦᱟᱜ ᱫᱚ ᱥᱩᱫᱷᱩ ᱜᱚᱱᱚᱝ ᱥᱤᱫᱤᱜ ᱜᱮ, ᱦᱳᱭᱳᱜ ᱠᱟᱱᱟ ᱵᱟᱯᱞᱟ ᱫᱚ ᱵᱟᱝ ᱦᱳᱭᱳᱜ ᱠᱟᱱᱟ ᱵᱟᱯᱞᱟ ᱪᱮᱜ ᱠᱟ ᱵᱟᱝ ᱦᱩᱭᱩᱜ ᱠᱟᱱᱟ ᱢᱟᱱᱮ ᱡᱟᱦᱟᱸ ᱟᱵᱚᱣᱟᱜ ᱥᱟᱨ ᱥᱟᱹᱜᱩᱱ ᱵᱟᱯᱞᱟ ᱦᱳᱭᱳᱜ ᱠᱟᱱ ᱛᱟᱦᱮᱸ ᱥᱮ, ᱱᱟᱦᱟᱜ ᱫᱤᱱ ᱨᱮᱫᱚ ᱚᱱᱟ ᱡᱤᱱᱤᱥᱴᱟ ᱫᱚ ᱟᱹᱰᱤ ᱜᱮ ᱠᱚᱢ ᱪᱟᱵᱟᱭᱮᱱᱟ ᱦᱮᱸ ᱥᱮ, ᱮᱱᱮᱡ ᱥᱮᱨᱮᱧ ᱠᱚ ᱵᱟᱝ ᱧᱟᱢᱚᱜ ᱠᱟᱱᱟ ᱦᱮᱸ, ᱛᱚ ᱢᱚᱱᱮ ᱵᱟᱲᱟᱭ ᱦᱩᱭᱩᱜ ᱠᱟᱱᱟ ᱡᱮ ᱥᱟᱹᱨᱤᱜᱮ ᱚᱱᱠᱟ ᱡᱩᱫᱤ, ᱢᱤᱫ ᱚᱠᱛᱚ ᱱᱚᱝᱠᱟ ᱡᱟᱹᱥᱛᱤ ᱱᱚᱝᱠᱟ ᱤᱭᱟᱹ ᱜᱮ ᱦᱩᱭᱩᱜᱼᱟ ᱾ ᱦᱟᱸ ᱪᱮᱫ ᱠᱚ ᱢᱮᱛᱟᱜᱼᱟ, ᱥᱮ ᱜᱚᱱᱚᱝ ᱥᱤᱫᱤ ᱡᱟᱦᱟᱸ ᱫᱚᱠᱚ ᱢᱮᱛᱟᱜ ᱠᱟᱱᱟ ᱛᱟᱦᱚᱞᱮ ᱠᱤᱱᱛᱩ ᱢᱩᱥᱠᱤᱞ ᱜᱮ ᱵᱩᱡᱷᱟᱹᱜ ᱠᱟᱱᱟ ᱢᱮᱱᱛᱮ ᱢᱚᱱᱮ ᱦᱩᱭᱩᱜ ᱠᱟᱱᱟ ᱦᱮᱸᱥᱮ,
ᱦᱮᱸ ᱜᱚᱝᱠᱮ ᱮᱠᱟᱞ ᱟᱹᱰᱤ ᱱᱟᱯᱟᱭᱮᱢ ᱞᱟᱹᱭ ᱠᱮᱫᱟ ᱾ ᱟᱫᱚ ᱟᱞᱮᱥᱮᱫ ᱦᱚᱸ ᱚᱱᱠᱟᱜᱮ ᱵᱟᱯᱞᱟ ᱢᱟ ᱱᱟᱦᱟᱜ, ᱟᱭᱢᱟ ᱞᱮᱠᱟ ᱢᱮᱱᱟᱜ ᱛᱟᱵᱚᱱ ᱨᱮᱦᱚᱸ ᱵᱟᱨ ᱞᱮᱠᱟᱱᱟᱜ ᱵᱟᱯᱞᱟ ᱜᱮ ᱱᱟᱦᱟᱜ ᱤᱧ ᱫᱩᱧ ᱧᱮᱞ ᱟᱠᱟᱫᱟ ᱾ ᱡᱟᱦᱟᱸ ᱫᱚ ᱱᱟᱦᱟᱜ ᱚᱱᱟ ᱵᱟᱦᱟ ᱥᱟᱶᱦᱟ ᱟᱨ ᱢᱤᱫᱴᱟᱝ ᱫᱚ ᱥᱟᱨ ᱥᱟᱹᱜᱩᱱ ᱵᱟᱯᱞᱟ ᱡᱮ ᱢᱮᱛᱟᱜ ᱠᱟᱱᱟ ᱾
ᱟᱫᱚ ᱱᱚᱜᱼᱚᱭ ᱱᱚᱝᱠᱟᱧ ᱧᱮᱞ ᱟᱠᱟᱫᱟ ᱟᱞᱮ ᱥᱮᱫ ᱫᱚ ᱡᱟᱦᱟᱸᱭ ᱠᱚᱲᱟ ᱡᱩᱫᱤ ᱢᱤᱫᱴᱟᱝ, ᱮᱸ ᱠᱩᱲᱤ ᱜᱤᱫᱽᱨᱟᱹ ᱦᱚᱯᱚᱱ ᱡᱩᱫᱤ ᱵᱟᱹᱦᱩ ᱨᱩᱯ ᱛᱮ ᱱᱟᱦᱟᱜ ᱮ ᱟᱹᱜᱩᱭᱮᱭᱟ ᱾ ᱟᱫᱚ ᱱᱩᱠᱩ ᱫᱚ ᱟᱭᱢᱟ ᱡᱟᱭᱜᱟ ᱨᱮᱜᱮ ᱧᱮᱞᱚᱜ ᱠᱟᱱᱟ ᱟᱫᱚ ᱠᱚ ᱵᱟᱦᱟ ᱥᱟᱶᱦᱟ ᱠᱟᱠᱚᱣᱟ ᱾ ᱟᱨ ᱟᱞᱮ ᱥᱮᱫ ᱫᱚ ᱱᱟᱦᱟᱜ ᱱᱚᱝᱠᱟ ᱡᱟᱦᱟᱸᱭ ᱠᱚᱲᱟ ᱡᱩᱫᱤ ᱢᱤᱫᱴᱟᱝ ᱠᱩᱲᱤ ᱦᱚᱯᱚᱱ ᱡᱩᱫᱤ ᱵᱟᱹᱦᱩ ᱨᱩᱯ ᱛᱮ ᱟᱹᱜᱩ ᱠᱮᱫᱮᱭᱟ ᱟᱫᱚ, ᱠᱤᱱ ᱛᱤᱥ ᱱᱟᱦᱟᱜ ᱠᱤᱱ ᱢᱚᱱᱮᱭᱟ ᱛᱤᱥ ᱯᱚᱭᱥᱟ ᱠᱚᱠᱤᱱ ᱯᱩᱨᱟᱹᱣ ᱮᱫᱟ ᱾ ᱚᱱᱠᱟ ᱜᱮᱠᱚ ᱵᱟᱯᱞᱟᱜᱼᱟ ᱾ ᱟᱨ ᱜᱚᱝᱠᱮ ᱟᱞᱮ ᱥᱮᱫ ᱫᱚ ᱱᱚᱝᱠᱟᱱ ᱠᱚᱫᱚ ᱱᱚᱝᱠᱟ ᱵᱟᱦᱟ ᱫᱟᱹᱣᱲᱟᱹ ᱠᱚᱨᱮ ᱦᱚᱸᱠᱚ ᱵᱟᱯᱞᱟᱜ ᱜᱮᱭᱟ ᱾ ᱟᱨ ᱵᱟᱹᱨᱭᱟᱹᱛ ᱟᱛᱮ ᱠᱚ ᱵᱟᱯᱞᱟᱜ ᱜᱮᱭᱟ ᱜᱚᱝᱠᱮ ᱟᱯᱮᱥᱮᱫ ᱱᱚᱝᱠᱟ ᱦᱩᱭᱩᱜ ᱜᱮᱭᱟ ᱥᱮ ᱚᱠᱟ ᱞᱮᱠ
ᱵᱟᱝ ᱜᱚᱝᱠᱮ ᱟᱞᱮ ᱛᱮᱫᱚ ᱩᱱᱠᱩ ᱡᱟᱦᱟᱸ, ᱜᱚᱱᱚᱝ ᱥᱤᱫᱤ ᱡᱟᱦᱟᱸ ᱠᱚᱫᱚ ᱠᱚ ᱟᱸᱜᱤᱨ ᱟᱹᱜᱩ ᱠᱟᱜ ᱠᱟᱱᱟ ᱦᱮᱸᱥᱮ ᱠᱚ ᱠᱩᱲᱤ ᱜᱤᱫᱽᱨᱟᱹ ᱦᱮᱸ ᱡᱟᱦᱟᱸ ᱫᱚᱠᱚ ᱢᱮᱛᱟᱜ ᱠᱚᱸᱰᱮᱞ ᱧᱟᱯᱟᱢ ᱵᱟᱯᱞᱟ ᱜᱚᱝᱠᱮ ᱦᱮᱸ ᱥᱮ, ᱥᱟᱨ ᱥᱟᱹᱜᱩᱱ ᱵᱟᱯᱲᱟ ᱟᱨ ᱢᱤᱫᱴᱮᱱ ᱠᱚᱸᱰᱮᱞ ᱧᱟᱯᱟᱢ ᱵᱟᱯᱞᱟ ᱦᱮᱸᱥᱮ ᱟᱨ ᱡᱩ ᱧᱮᱞᱟ ᱦᱟᱹᱴᱤᱧ ᱟᱞᱮ ᱦᱚᱸ ᱱᱚᱱᱛᱮ ᱫᱚ ᱚᱱᱠᱟᱱᱟᱜ, ᱡᱟᱹᱥᱛᱤ ᱧᱮᱞᱚᱜ ᱠᱟᱱᱟ ᱟᱨᱠᱤ ᱦᱟᱹᱴᱤᱧ ᱫᱚ ᱦᱮᱱᱟᱜ ᱛᱟᱵᱚᱱ ᱜᱮᱭᱟ ᱾ ᱟᱫᱚ ᱮᱱᱛᱮ ᱡᱟᱹᱥᱛᱤ ᱵᱟᱯᱞᱟ ᱫᱚ ᱵᱟᱱᱟᱨ ᱜᱮ ᱧᱮᱞᱚᱜ ᱠᱟᱱᱟ ᱾ ᱴᱩᱱᱠᱤ ᱫᱤᱯᱤᱞ ᱵᱟᱯᱞᱟ ᱦᱚᱸ ᱞᱟᱦᱟ ᱛᱮᱫᱚ ᱦᱩᱭᱩᱜ ᱠᱟᱱ ᱛᱟᱦᱮᱸ ᱦᱮᱸᱥᱮ ᱚᱱᱟ ᱠᱚ ᱢᱮᱱᱟᱜ ᱟᱠᱟᱜ ᱜᱮ ᱴᱩᱝᱠᱤ ᱫᱤᱯᱤᱞ ᱵᱟᱯᱞᱟ ᱦᱚᱸ ᱦᱮᱸᱥᱮ ᱛᱟᱨᱯᱚᱨᱮ ᱚᱨᱤᱛᱩᱫ ᱵᱟᱯᱞᱟ ᱦᱮᱸ, ᱟᱨ ᱠᱟᱛᱷᱟ ᱫᱚ, ᱮ ᱚᱱᱟ ᱚᱨ ᱤᱛᱩᱜ ᱵᱟᱯᱞᱟ ᱫᱚ ᱠᱤᱱᱛᱩ ᱵᱟᱝ ᱧᱮᱞ ᱧᱟᱢᱚᱜ ᱠᱟᱱᱟ ᱜᱚᱝᱠᱮ ᱦᱮᱸ ᱥᱮ ᱵᱟᱝ ᱟᱨ ᱚᱨ ᱤᱛᱩᱫ ᱱᱚᱝᱠᱟ ᱵᱟᱯᱞᱟ ᱫᱚ ᱦᱟᱸᱜ ᱟᱵᱚᱣᱟᱜ ᱥᱟᱶᱛᱟ ᱠᱷᱚᱱᱟᱜ ᱫᱚᱠᱚ ᱵᱚᱱᱫ ᱠᱟᱜᱼᱟ ᱚᱱᱟ ᱫᱚ ᱵᱟᱲᱟᱭ ᱜᱮᱭᱟ ᱡᱟᱹᱱᱤᱡ ᱪᱚᱝ, ᱟᱫᱚ ᱜᱚᱢᱠᱮ ᱚᱨ ᱨᱤᱛᱩ ᱵᱟᱯᱞᱟ ᱠᱚ ᱵᱚᱱᱫᱽ ᱟᱠᱟᱫᱟ ᱛᱚ ᱛᱤᱱᱟᱹᱜᱴᱟ ᱡᱚᱛᱷᱟᱛ ᱠᱟᱱᱟ ᱥᱮ ᱛᱤᱱᱟᱹᱜ ᱴᱟ ᱴᱷᱤᱠ ᱠᱟᱱᱟ ᱠᱟᱹᱴᱤᱡ ᱮᱢ ᱞᱟᱹᱭ ᱞᱮᱠᱷᱟᱱ ᱱᱟᱯᱟᱭ ᱠᱚᱜᱼᱟ ᱾ ᱜᱚᱝᱠᱮ,
ᱦᱮᱸ ᱜᱚᱝᱠᱮ ᱞᱟᱹᱭ ᱢᱮ,
ᱦᱮᱸ ᱦᱮᱸ ᱟᱸᱡᱚᱢ ᱠᱮᱫᱟᱢ
ᱦᱮᱸ ᱜᱚᱝᱠᱮ ᱟᱫᱚ ᱱᱟᱜ ᱠᱷᱟᱱ ᱜᱚᱝᱠᱮ ᱚᱠᱟᱞᱮᱠᱟ ᱡᱚᱝ ᱦᱟᱜ ᱟᱸᱡᱚᱢ ᱜᱚᱱ ᱞᱮᱱᱟ ᱦᱮᱸᱥᱮ
ᱦᱮᱸ
ᱟᱫᱚ ᱜᱚᱝᱠᱮ ᱞᱟᱹᱭᱫᱟᱹᱧ ᱦᱟᱸᱜ ᱟᱨ ᱢᱤᱫ ᱫᱷᱟᱣᱮᱢ ᱞᱟᱹᱭ ᱞᱮᱠᱷᱟᱱ ᱟᱹᱰᱤᱜᱮ ᱱᱟᱯᱟᱭ ᱠᱚᱜ-ᱟ
ᱦᱮᱸ ᱜᱚᱝᱠᱮ ᱪᱮᱫ ᱮᱢ ᱞᱟᱹᱭ ᱠᱮᱜ-ᱟ
ᱦᱮᱸ ᱜᱚᱝᱠᱮ ᱞᱟᱹᱭᱫᱟᱹᱧ ᱱᱟᱦᱟᱜ ᱟᱨ ᱢᱤᱫ ᱫᱷᱟᱣᱮᱢ ᱞᱟᱹᱭ ᱞᱮᱠᱷᱟᱱ ᱟᱹᱰᱤ ᱜᱮ ᱱᱟᱯᱟᱭ
ᱚ ᱤᱧᱤᱧ ᱞᱟᱹᱭ ᱠᱮᱫᱟ ᱡᱮ ᱱᱚᱜ-ᱚᱭ ᱡᱮ ᱚᱨ ᱤᱛᱩᱜ ᱵᱟᱯᱞᱟ ᱦᱮᱸᱥᱮ ᱱᱟᱦᱟᱜ ᱫᱤᱱ ᱨᱮ ᱟᱵᱚ ᱥᱟᱱᱛᱟᱲ ᱥᱚᱢᱟᱡᱽ ᱨᱮ ᱮᱠᱷᱚᱱᱟᱜ ᱠᱚ ᱵᱚᱱᱫ ᱠᱟᱜ-ᱟ ᱛᱚ ᱱᱚᱣᱟ ᱤᱭᱟᱹᱛᱮ ᱱᱚᱣᱟ ᱛᱤᱱᱟᱹᱜᱴᱟ ᱡᱚᱛᱷᱟᱛ ᱠᱟᱱᱟ ᱛᱤᱱᱟᱹᱜᱴᱟ ᱵᱟᱝ ᱠᱟᱱᱟ ᱛᱚ ᱱᱚᱜ-ᱚᱱᱟ ᱵᱤᱱ ᱞᱟᱹᱭ ᱞᱮᱠᱷᱟᱱ ᱱᱟᱯᱟᱭ ᱠᱚᱜ-ᱟ
ᱦᱮᱸ ᱜᱚᱝᱠᱮ ᱱᱚᱣᱟ ᱚᱨ ᱤᱛᱩᱫ ᱵᱟᱯᱞᱟ ᱫᱚ ᱱᱟᱦᱟᱜ ᱟᱞᱮᱥᱮᱫ ᱫᱚ ᱵᱟᱝ ᱤᱧ ᱧᱮᱞ ᱟᱠᱟᱫᱟ ᱟᱫᱚ ᱚᱱᱟ ᱛᱮ ᱱᱟᱦᱟᱜ ᱵᱟᱞᱤᱧ ᱵᱩᱡᱽ ᱫᱟᱲᱮᱭᱟᱜ ᱠᱟᱱᱟ ᱚᱠᱟ ᱞᱮᱠᱟᱱᱟᱜ ᱫᱚ ᱱᱟᱦᱟᱜ ᱚᱨ ᱤᱛᱩᱫ ᱵᱟᱯᱞᱟ ᱠᱟᱱᱟ ᱟᱫᱚ ᱱᱚᱣᱟ ᱤᱫᱤ ᱠᱟᱛᱮᱜ ᱱᱟᱦᱟᱜ ᱴᱷᱤᱠ ᱥᱟᱺᱦᱤᱡ ᱵᱟᱲᱟᱭ ᱞᱮᱠᱷᱟᱱ ᱟᱫᱚ ᱱᱚᱣᱟ ᱤᱫᱤ ᱠᱟᱛᱮᱜ ᱫᱚ ᱱᱟᱦᱟᱜ ᱞᱟᱝ ᱨᱚᱯᱚᱲᱟ ᱛᱟᱭᱚᱢ ᱫᱟᱨᱟᱢ ᱛᱮ ᱪᱮᱫᱟᱜ ᱥᱮ ᱱᱤᱛᱚᱜ ᱫᱚ ᱱᱟᱦᱟᱜ ᱵᱟᱝᱤᱧ ᱵᱟᱲᱟᱭ ᱥᱮ ᱟᱫᱚ ᱚᱠᱟ ᱞᱮᱠᱟ ᱪᱚᱝ ᱱᱟᱦᱟᱜ ᱤᱧ ᱞᱟᱹᱭ ᱜᱚᱫ ᱠᱟᱜᱼᱟ ᱚᱠᱟ ᱫᱚ ᱚᱨ ᱤᱛᱩᱫ ᱵᱟᱯᱞᱟ ᱠᱟᱱᱟ ᱤᱧ ᱦᱚᱸᱛᱚ ᱱᱟᱦᱟᱜ ᱱᱚᱣᱟ ᱫᱚ ᱵᱟᱝ ᱤᱧ ᱵᱟᱲᱟᱭᱟ ᱟᱫᱚ ᱚᱱᱟ ᱠᱷᱟᱹᱛᱤᱨ ᱱᱟᱦᱟᱜ ᱱᱚᱣᱟ ᱠᱚ ᱮᱠᱟᱞ ᱞᱟᱹᱠᱛᱤ ᱵᱟᱰᱟᱭ ᱠᱟᱛᱮᱫ ᱜᱮ ᱟᱫᱚ ᱜᱟᱯᱟᱞᱢᱟᱨᱟᱣ ᱫᱚ ᱞᱟᱹᱠᱛᱤ ᱠᱟᱱ ᱜᱮᱭᱟ ᱥᱮ ᱪᱮᱫ ᱞᱮᱠᱟ ᱜᱚ
ᱮᱠᱟᱞ ᱮᱠᱟᱞ ᱮᱠᱟᱞ ᱠᱟᱨᱚᱱ ᱡᱟᱦᱟᱸ ᱡᱤᱱᱤᱥᱮ ᱟᱵᱚᱣᱟᱜ ᱡᱩᱫᱤ ᱥᱟᱶᱛᱟ ᱫᱤᱭᱮᱢ ᱨᱚᱲᱮᱫ ᱠᱷᱟᱱ ᱱᱟᱥᱮ ᱟᱢ ᱫᱚ ᱠᱟᱹᱴᱤᱡ ᱜᱮᱭᱟᱱ ᱠᱟᱹᱴᱤᱡ ᱵᱟᱲᱟᱭ ᱡᱚᱝ ᱯᱮ ᱵᱟᱠᱷᱟᱱ ᱠᱤᱱᱛᱩ ᱢᱟᱱᱮ ᱟᱢᱟᱜ ᱟᱢ ᱟᱢᱟᱜ ᱱᱤᱡᱮᱨᱟᱜ ᱯᱟᱨᱥᱚᱱᱟᱞ ᱞᱟᱹᱜᱤᱫ ᱟᱢ ᱡᱟᱦᱟᱸ ᱠᱤᱪᱷᱩᱢ ᱨᱚᱲ ᱫᱟᱲᱮᱭᱟᱜ-ᱟ ᱚᱠᱚᱭ ᱪᱮᱫ ᱵᱟᱠᱚ ᱞᱟᱹᱭᱟ ᱢᱟ ᱮᱱᱛᱮ ᱟᱢ ᱡᱩᱫᱤ ᱢᱤᱫᱴᱟᱝ ᱥᱟᱶᱛᱟ ᱨᱮᱱᱟᱜ ᱠᱟᱛᱷᱟᱢ ᱨᱚᱲᱟ ᱮᱱᱛᱮ ᱚᱱᱟ ᱫᱚ ᱵᱟᱰᱟᱭ ᱠᱟᱛᱮ ᱜᱮ ᱨᱚᱲ ᱱᱟᱯᱟᱭᱟ ᱥᱮ ᱵᱟᱝ